ᱦᱮᱞᱳ
ᱦᱩᱸ ᱜᱚᱢᱠᱮ ᱡᱚᱦᱟᱨ ᱜᱮ
ᱡᱚᱦᱟᱨ ᱜᱮ ᱜᱚᱝᱠᱮ ᱪᱮᱫ ᱠᱚᱢ ᱪᱤᱠᱟᱹ ᱵᱟᱲᱟᱭᱟ ᱚᱱᱝᱠᱟ
ᱱᱚᱜ ᱚᱭ ᱫᱩᱲᱩᱵ ᱵᱟᱲᱟ ᱦᱩᱭ ᱟᱠᱟᱱᱟ
ᱜᱚᱝᱠᱮ ᱥᱤᱛᱩᱝ ᱜᱚᱨᱚᱢᱫᱚ ᱪᱮᱫ ᱞᱮᱠᱟ?
ᱥᱤᱛᱩᱝ ᱜᱚᱨᱚᱢ ᱢᱟ ᱱᱤᱛ ᱥᱮᱛᱟᱜ ᱢᱟ ᱩᱱᱟᱹᱜ ᱫᱚ ᱵᱟᱝ ᱵᱩᱡᱷᱟᱹᱜ ᱠᱟᱱᱟ ᱢᱮᱱᱠᱷᱟᱱ ᱡᱚᱛᱚ ᱜᱮ ᱫᱤᱱ ᱠᱚ ᱯᱟᱨᱚᱢ ᱪᱟᱞᱟᱜᱼᱟ ᱩᱱᱟᱹᱜ ᱜᱮ ᱟᱨᱦᱚᱸ ᱥᱤᱛᱩᱝ ᱜᱚᱨᱚᱢ ᱢᱟ ᱟᱨᱦᱚ ᱡᱟᱹᱥᱛᱤ ᱤᱫᱤ ᱜᱮ
ᱟᱞᱮ ᱥᱮᱫ ᱦᱚᱸ ᱚᱱᱠᱟᱜᱮ ᱥᱩᱛᱳᱝᱨᱚᱢ ᱢᱟ ᱵᱟᱹᱲᱛᱤ ᱠᱟᱫ ᱜᱮᱭᱟ ᱟᱨ ᱫᱟᱜ ᱡᱟᱹᱲᱤ ᱦᱚᱸ ᱵᱟᱝ ᱦᱩᱭᱩᱜ ᱚᱱᱠᱟᱫᱚ
ᱚ ᱛᱟᱦᱞᱮ ᱞᱮ ᱱᱚᱣᱟ ᱥᱤᱛᱩᱝ ᱠᱚᱨᱮ ᱨᱮ ᱚᱠᱟ ᱠᱚᱨᱮ ᱫᱟᱬᱟᱱ ᱪᱟᱞᱟᱣ ᱦᱩᱭᱩᱜ ᱠᱟᱱᱟ ᱥᱮ ᱵᱟᱝ ᱦᱩᱭᱩᱜ ᱠᱟᱱᱟ
ᱥᱮᱛᱚᱝ ᱵᱚᱨᱚᱱ ᱜᱟᱢᱪᱷᱟ ᱫᱚ ᱟᱵᱚᱱᱟᱜ ᱢᱟ ᱚᱱᱠᱟᱱᱮᱫ ᱫᱚ ᱵᱟᱹᱱᱩᱜ ᱠᱟᱜᱼᱟ ᱧᱮᱞ ᱞᱮᱠᱟᱱᱟᱜ ᱛᱚ ᱢᱮᱱᱠᱷᱟᱱ ᱦᱤᱡᱩᱜ ᱠᱟᱱ ᱱᱮᱛᱟ ᱨᱟᱜ ᱯᱚᱨᱚᱵ ᱠᱚ
ᱥᱟᱶ ᱛᱮᱱ ᱡᱟᱦᱟᱸ ᱵᱚᱸᱜᱟ ᱵᱩᱨᱩ ᱠᱚ ᱢᱮᱱᱟᱜ ᱟᱠᱟᱫ ᱛᱟᱵᱚᱱᱟ ᱟᱵᱚᱱᱟᱜ ᱵᱩᱨᱩ ᱫᱤᱥᱚᱢ ᱠᱚᱨᱮᱜ ᱢᱟ ᱵᱩᱨᱩ ᱵᱚᱸᱜᱟ ᱠᱚ ᱦᱩᱭᱩᱜ ᱠᱟᱱᱟ ᱱᱤᱭᱟ ᱜᱷᱟᱹᱲᱤᱡ ᱛᱤᱥ ᱠᱚᱛᱮ ᱠᱚ ᱫᱤᱱ ᱠᱟᱜᱼᱟ ᱯᱟᱞᱮᱢ ᱥᱮᱱᱚᱜ ᱠᱟᱱᱟ ᱥᱮ ᱵᱟᱝ ᱚᱱᱛᱮ?
ᱪᱟᱞᱟᱣ ᱜᱮ ᱢᱮᱢᱮᱱ ᱦᱩᱭᱩᱜ ᱠᱟᱱᱟ ᱛᱚ ᱟᱫᱚ ᱥᱮᱨᱢᱟᱮ ᱜᱮ ᱚᱠᱟ ᱞᱮᱠᱟᱭ ᱛᱟᱦᱮᱱᱟ ᱚᱱᱟ ᱚᱠᱛᱚ ᱫᱟᱜ ᱠᱚ ᱡᱩᱫᱤ ᱫᱚᱢᱮ ᱡᱟᱹᱲᱤᱭᱟ ᱪᱤᱠᱟᱹ ᱞᱮᱠᱟ ᱛᱮ ᱪᱟᱞᱟᱣ ᱜᱟᱱᱚᱜᱼᱟ᱾ ᱵᱩᱨᱩ ᱢᱟ ᱫᱮᱡ ᱦᱩᱭᱩᱜ ᱜᱮᱭᱟ ᱟᱨ ᱫᱟᱜ ᱮ ᱡᱟᱹᱲᱤ ᱞᱮᱱᱠᱷᱟᱱ ᱢᱟ ᱜᱚᱴᱟ ᱜᱮ ᱞᱮᱸᱡᱮᱫ ᱚᱱᱟᱜᱮ ᱫᱟᱜ ᱡᱟᱹᱲᱤ ᱞᱮᱱᱠᱷᱟᱱ ᱫᱚ ᱵᱟᱝ ᱪᱟᱞᱟᱣ ᱜᱟᱱᱚᱜᱼᱟ᱾ ᱮᱱᱠᱷᱟᱱ ᱫᱟᱜ ᱵᱟᱭ ᱡᱟᱹᱲᱤ ᱞᱮᱠᱷᱟᱱ ᱫᱚ ᱱᱤᱦᱟᱹᱛᱤ ᱪᱟᱞᱟᱣ ᱦᱩᱭᱩᱜᱼᱟ ᱛᱟᱨᱯᱚᱨ ᱟᱯᱮ ᱯᱮ ᱪᱟᱞᱟᱜᱼᱟ ᱥᱮ ᱵᱟᱝ
ᱦᱮᱸ ᱟᱞᱮ ᱦᱚᱸᱞᱮ ᱢᱚᱱᱮ ᱠᱮᱭᱟ ᱪᱟᱞᱟᱣ ᱦᱩᱭᱩᱜᱼᱟ᱾ ᱟᱫᱚ ᱟᱫᱚ ᱟᱞᱮ ᱱᱚᱛᱮ ᱱᱟᱜ ᱜᱮ ᱵᱚᱢᱠᱟ ᱯᱨᱚᱵ ᱠᱟᱱᱟ ᱟᱫᱚ ᱚᱱᱟᱛᱮ ᱟᱞᱮ ᱫᱚᱞᱮ ᱪᱟᱞᱟᱜ ᱜᱮᱭᱟ ᱡᱟᱣ ᱥᱮᱨᱢᱟ ᱞᱮ ᱞᱮᱠᱟ ᱜᱮ ᱱᱤᱭᱟᱹ ᱥᱮᱨᱢᱟ ᱦᱚᱸ ᱪᱟᱞᱟᱜ ᱞᱮᱠᱟ ᱜᱮ ᱞᱟᱹᱭ ᱵᱟᱲᱟᱭᱮᱫ ᱜᱮᱭᱟ
ᱦᱳᱭ
ᱟᱨ ᱦᱳᱭ ᱢᱟᱛᱚ ᱱᱟᱯᱟᱭ ᱵᱚᱸᱜᱟ ᱵᱩᱨᱩ ᱦᱚᱸ ᱪᱮᱫ ᱞᱮᱠᱟ ᱦᱩᱭᱩᱜᱼᱟ ᱚᱱᱟ ᱠᱚᱦᱚᱸ ᱧᱮᱞ ᱥᱮᱬᱟ ᱠᱟᱜ ᱦᱩᱭᱩᱜᱼᱟ
ᱦᱳᱭ ᱫᱚᱨᱠᱟᱨ ᱜᱮᱭᱟ
ᱟᱯᱮ ᱛᱟᱦᱮᱞᱮ ᱜᱚᱝᱠᱮ ᱡᱟᱦᱱᱟᱜ ᱵᱚᱸᱜᱟ ᱵᱩᱨᱩ ᱠᱚ ᱱᱮᱛᱟᱨ ᱫᱚ ᱦᱩᱭᱩᱜ ᱠᱟᱱᱟ ᱥᱮ ᱵᱟᱝ ᱥᱮ ᱯᱚᱨᱚᱵᱽ ᱠᱚ
ᱟᱞᱮ ᱥᱮᱱ ᱫᱚ ᱢᱟᱜᱢᱬᱮ ᱠᱚ ᱦᱩᱭᱩᱜ ᱠᱟᱱᱟ ᱟᱞᱮ ᱟᱞᱮ ᱦᱚᱸᱞᱮ ᱠᱤᱪᱷᱩ ᱫᱤᱱ ᱞᱟᱦᱟ ᱨᱮᱞᱮ ᱢᱟᱜ ᱢᱚᱬᱮᱭᱮᱱᱟ ᱛᱟᱨᱯᱚᱨ ᱟᱹᱛᱩ ᱯᱟᱲᱟ ᱯᱩᱲᱥᱤ ᱠᱚᱨᱮ ᱦᱩᱭᱩᱜ ᱠᱟᱱᱟ ᱟᱨᱠᱤ
ᱟᱪᱷᱟ ᱢᱟᱜ ᱢᱚᱬᱮ ᱛᱟᱦᱚᱞᱮ ᱪᱮᱫ ᱞᱮᱠᱟ ᱯᱮ ᱢᱟᱜ ᱢᱚᱬᱮᱱᱟ ᱱᱤᱭᱟᱹ ᱫᱷᱟᱣ ᱫᱚ
ᱦᱩᱸ ᱢᱚᱡᱽ ᱜᱮ ᱥᱟᱹᱨᱤ ᱱᱟᱯᱟᱭ ᱛᱮᱜᱮ ᱠᱟᱹᱢᱤ ᱦᱚᱨᱟ ᱠᱚᱞᱮ ᱯᱟᱨᱚᱢ ᱠᱮᱫᱟ ᱯᱮᱲᱟ ᱯᱟᱹᱲᱦᱟᱹ ᱠᱚᱠᱚ ᱦᱮᱡ ᱞᱮᱱᱟ ᱡᱚᱛᱚ ᱜᱮ ᱵᱚᱸᱜᱟ ᱦᱚᱸᱞᱮ ᱨᱟᱹᱥᱠᱟᱹ ᱦᱚᱪᱚ ᱠᱮᱫ ᱠᱚᱣᱟ ᱥᱟᱶᱛᱮ ᱯᱮᱲᱟ ᱯᱟᱹᱲᱦᱟᱹ ᱠᱚᱦᱚᱸ ᱠᱚ ᱨᱟᱹᱥᱠᱟᱹ ᱠᱮᱜᱼᱟ ᱟᱞᱮ ᱦᱚᱸᱞᱮ ᱨᱟᱹᱥᱠᱟᱹ ᱠᱮᱜᱼᱟ
ᱱᱟᱯᱟᱭ ᱛᱮ ᱜᱮ ᱯᱮ ᱯᱟᱨᱚᱢ ᱠᱮᱜᱼᱟ ᱵᱚᱸᱜᱟ ᱵᱩᱨᱩ ᱫᱚ
ᱦᱳᱭ ᱟᱹᱰᱤ ᱱᱟᱯᱟᱭ ᱟᱯᱮ ᱥᱮᱫ ᱫᱚᱯᱮ ᱢᱟᱜᱢᱚᱲᱮᱜ ᱜᱮᱭᱟ ᱥᱮ ᱵᱟᱝᱟ ᱛᱟᱦᱚᱞᱮ
ᱦᱮᱸ ᱢᱟᱜᱽᱢᱚᱬᱮ ᱫᱚ ᱟᱞᱮ ᱥᱮᱫ ᱦᱚᱸ ᱦᱩᱭᱩᱜ ᱜᱮᱭᱟ ᱟᱞᱮ ᱦᱚᱸᱞᱮ ᱦᱩᱭᱮᱱᱟ ᱠᱤᱪᱷᱩ ᱫᱤᱱ ᱞᱮ ᱵᱚᱸᱜᱟ ᱵᱩᱨᱩᱭᱮᱱᱟ ᱟᱞᱮ ᱦᱚᱸ ᱟᱞᱮ ᱦᱚᱸ ᱱᱟᱯᱟᱭ ᱜᱮ ᱱᱟᱯᱟᱭ ᱛᱮᱞᱮ ᱯᱟᱨᱚᱢ ᱠᱮᱫᱼᱟ ᱵᱚᱸᱜᱟ ᱵᱩᱨᱩ ᱠᱚᱦᱚᱸ
ᱦᱩᱸ ᱟᱪᱪᱷᱟ ᱛᱟᱦᱚᱞᱮ ᱵᱩᱨᱩ ᱵᱚᱸᱜᱟ ᱵᱟᱝ ᱵᱩᱨᱩ ᱵᱚᱸᱜᱟ ᱪᱟᱞᱟᱣ ᱦᱩᱭᱩᱜᱼᱟ ᱡᱩᱫᱤ ᱵᱟᱭ ᱫᱟᱜ ᱡᱟᱹᱲᱤ ᱠᱷᱟᱱ
ᱦᱳᱭ ᱚᱱᱛᱮ ᱱᱟᱜ ᱠᱚᱦᱚᱸ ᱵᱚᱸᱜᱟ ᱵᱩᱨᱩ ᱠᱚ ᱧᱮᱞ ᱥᱮᱬᱟ ᱠᱟᱜ ᱦᱩᱭᱩᱜᱼᱟ ᱡᱟᱭᱜᱟ ᱠᱚᱦᱚᱸ ᱟᱵᱚ ᱧᱮᱞ ᱠᱟᱜ ᱦᱩᱭᱩᱜ ᱛᱟᱵᱚᱱᱟ ᱪᱮᱫ ᱞᱟᱹᱜᱤᱫ ᱵᱚ ᱵᱚᱸᱜᱟ ᱵᱩᱨᱩᱜ ᱠᱟᱱᱟ ᱪᱮᱫ ᱠᱷᱟᱹᱛᱤᱨ ᱦᱮ ᱥᱮ ᱵᱟᱝ
ᱦᱳᱭ ᱟᱵᱚ ᱥᱟᱱᱛᱟᱲ ᱥᱟᱶᱛᱟ ᱨᱮᱱᱟᱜ ᱡᱮᱦᱮᱛᱩ ᱚᱸᱰᱮ ᱟᱹᱰᱤ ᱢᱟᱱᱟᱣ ᱜᱩᱱᱟᱹᱣ ᱢᱮᱱᱟᱜᱼᱟ ᱛᱚ ᱚᱱᱟ ᱧᱮᱞ ᱫᱚ ᱱᱤᱦᱟᱹᱛᱤ ᱞᱟᱹᱠᱛᱤ ᱜᱮᱭᱟ ᱪᱮᱫ ᱠᱷᱟᱹᱛᱤᱨ ᱛᱮ ᱩᱱᱟᱹᱜ ᱜᱟᱱ ᱥᱟᱱᱛᱟᱲ ᱵᱚᱭᱦᱟ ᱢᱤᱥᱤ ᱚᱸᱰᱮ ᱠᱚ ᱡᱟᱣᱨᱟᱜ ᱠᱟᱱᱟ ᱟᱨ ᱫᱮᱵᱟ ᱥᱮᱵᱟ ᱨᱮᱠᱚ ᱫᱷᱩᱨᱟᱹᱣᱚᱜ ᱠᱟᱱᱟ ᱱᱤᱦᱟᱹᱛᱤ ᱵᱟᱲᱟᱭ ᱞᱟᱹᱠᱛᱤ ᱠᱟᱱ ᱛᱟᱵᱚᱱᱟ
ᱛᱟᱦᱚᱞᱮ ᱚᱱᱟ ᱠᱚᱜᱮ ᱛᱟᱦᱚᱞᱮ ᱵᱚᱸᱜᱟ ᱵᱩᱨᱩᱜ ᱠᱟᱱᱟ ᱯᱮ ᱵᱟᱝ
ᱦᱳᱭ
ᱟᱨ ᱥᱟᱺᱜᱤᱧ ᱠᱚᱫᱚ ᱪᱟᱞᱟᱣ ᱞᱮᱠᱟᱱᱟᱜ ᱫᱚ ᱚᱠᱟ ᱠᱚᱨᱮ ᱢᱮᱱᱟᱜᱼᱟ ᱫᱟᱬᱟᱱ ᱥᱟᱯᱮ ᱥᱮ ᱵᱚᱸᱜᱟ ᱵᱩᱨᱩ ᱴᱷᱟᱶ ᱚᱱᱠᱟᱱᱟᱜ
ᱟᱞᱮ ᱟᱲᱮ ᱯᱟᱥᱮ ᱫᱚ ᱚᱱᱠᱟ ᱫᱚ ᱵᱟᱹᱱᱩᱜ ᱟᱠᱟᱫᱟ ᱡᱟᱦᱟᱸᱢ ᱞᱟᱹᱭ ᱠᱮᱫ ᱵᱩᱨᱩ ᱵᱚᱸᱜᱟᱜ ᱚᱱᱟᱜᱮ ᱥᱩᱨ ᱨᱮᱫᱚ ᱦᱩᱭᱩᱜᱼᱟ ᱥᱩᱨᱩᱜ ᱟᱞᱮ ᱟᱨᱠᱤ ᱚᱱᱟ ᱪᱷᱟᱰᱟ ᱠᱟᱛᱮᱫ ᱫᱚ ᱟᱫᱚ ᱚᱱᱠᱟᱱ ᱵᱚᱸᱜᱟ ᱵᱩᱨᱩ ᱴᱷᱟᱶ ᱧᱩᱛᱩᱢᱟᱱ ᱟᱨᱠᱤ ᱩᱱᱟᱹᱜ ᱫᱚ ᱥᱩᱨ ᱫᱚ ᱵᱟᱝ ᱟᱫᱚ ᱟᱥᱮ ᱯᱟᱥᱮ ᱨᱮᱱᱟᱜ ᱤᱭᱟᱹ ᱠᱚᱫᱚ ᱢᱮᱱᱟᱜ ᱠᱚ ᱜᱮᱭᱟ ᱛᱚ ᱡᱟᱦᱮᱸᱨ ᱛᱷᱟᱱ ᱠᱚ ᱢᱮᱱᱟᱜ ᱜᱮᱭᱟ ᱫᱷᱚᱨᱚᱢ ᱜᱟᱲ ᱠᱚ ᱢᱮᱱᱟᱜ ᱜᱮᱭᱟ ᱚᱱᱟ ᱠᱚᱨᱮᱱ ᱫᱚ ᱪᱟᱞᱟᱣ ᱦᱩᱭᱩᱜ-ᱟ ᱚᱱᱟ ᱠᱚᱨᱮ ᱫᱚ ᱚᱠᱛᱚ ᱱᱟᱹᱯᱤᱛ ᱜᱮᱛᱚ ᱵᱚᱸᱜᱟ ᱵᱩᱨᱩ ᱫᱚ ᱦᱩᱭᱩᱜ-ᱟ ᱜᱚᱴᱟ ᱜᱮ ᱚᱠᱛᱚ ᱱᱟᱹᱯᱤᱛ ᱦᱩᱭᱩᱜ-ᱟ ᱢᱮᱱᱠᱷᱟᱱ ᱚᱱᱟ ᱟᱲᱰᱮ ᱯᱟᱥᱮ ᱫᱚ ᱩᱱᱟᱹᱜ ᱜᱟᱱ ᱦᱚᱲ ᱠᱚᱫᱚ ᱵᱟᱠᱚ ᱡᱟᱣᱨᱟᱜ-ᱟ ᱥᱩᱫᱩ ᱯᱟᱲᱟ ᱯᱩᱲᱥᱤ ᱨᱮᱱ ᱦᱚᱲ ᱜᱮ ᱠᱚ ᱡᱟᱣᱨᱟ ᱵᱟᱲᱟᱜ ᱜᱮᱭᱟ
ᱦᱳᱭ ᱟᱫᱚ ᱟᱵᱚ ᱵᱟᱭᱨᱮ ᱡᱟᱦᱟᱸ ᱠᱚ ᱢᱮᱱᱟᱜ ᱟᱠᱟᱫ ᱛᱟᱵᱚᱱᱟ ᱵᱩᱨᱩ ᱵᱚᱸᱜᱟ ᱞᱮᱠᱟᱱᱟᱜ ᱥᱟᱶᱛᱮ ᱟᱨᱚ ᱡᱟᱦᱟᱸ ᱠᱚ ᱞᱩᱜᱩᱵᱩᱨᱩ ᱡᱮᱦᱮᱛᱩ ᱟᱵᱚ ᱱᱟᱜᱟᱢ ᱥᱟᱶ ᱡᱚᱯᱲᱟᱣ ᱢᱮᱱᱟᱜ ᱟᱠᱟᱜ-ᱟ ᱥᱟᱹᱜᱟᱹᱭ ᱢᱮᱱᱟᱜ-ᱟ ᱚᱱᱟ ᱛᱮ ᱚᱱᱟᱴ ᱛᱩᱱᱠᱷᱤ ᱛᱚᱞᱟᱥ ᱞᱟᱹᱠᱛᱤ ᱠᱟᱱᱟ ᱟᱨᱚ ᱢᱤᱫ ᱟᱵᱚ ᱪᱟᱞᱟᱣ ᱠᱟᱛᱮ ᱚᱱᱟ ᱤᱫᱤ ᱠᱟᱛᱮᱫ ᱧᱮᱞ
ᱦᱩᱸ ᱮᱠᱫᱚᱢ ᱫᱚᱨᱠᱟᱨ ᱜᱮ
ᱡᱟᱦᱟᱸ ᱛᱮ ᱟᱵᱚᱨᱮᱱ ᱱᱟᱣᱟ ᱯᱚᱝᱯᱚᱝᱲᱟ ᱠᱚ ᱟᱵ ᱵᱚᱱ ᱞᱟᱹᱭ ᱥᱮᱬᱟ ᱫᱟᱲᱮ ᱟᱠᱚ ᱢᱟ ᱡᱮ ᱚᱠᱟ ᱞᱮᱠᱟᱱ ᱱᱟᱜᱟᱢᱤᱭᱟᱹ ᱴᱷᱟᱶ ᱠᱟᱱ ᱛᱟᱵᱚᱱᱟ ᱚᱱᱟ ᱫᱚ
ᱦᱩᱸ ᱦᱳᱭ ᱟᱹᱰᱤ ᱡᱚᱛᱷᱟᱛ ᱠᱟᱛᱷᱟ ᱠᱟᱱ ᱜᱮᱭᱟ ᱡᱟᱦᱟᱸᱭ ᱠᱚᱠᱚ ᱱᱮᱛᱠᱚ ᱢᱮᱫ ᱠᱚᱠᱚ ᱵᱟᱹᱥᱲᱟ ᱠᱚ ᱠᱟᱱᱟ ᱥᱮ ᱡᱟᱦᱟᱸᱭ ᱠᱚ ᱱᱮᱛᱟᱨ ᱟᱵᱚᱨᱮᱱ ᱯᱚ-ᱯᱚᱝᱲᱟ ᱠᱚ ᱩᱱᱠᱩ ᱠᱚᱦᱚᱸ ᱵᱚ ᱚᱸᱰᱮ ᱪᱟᱞᱟᱣ ᱞᱟᱹᱜᱤᱫ ᱵᱚᱱ ᱢᱮᱛᱟᱠᱚᱣᱟ ᱡᱟᱦᱟᱸ ᱞᱮᱠᱟᱛᱮ ᱚᱸᱰᱮᱱᱟᱜ ᱱᱟᱜᱟᱢ ᱠᱚ ᱵᱟᱲᱟᱭ ᱧᱟᱢ ᱢᱟ ᱟᱨ ᱥᱟᱶᱛᱮ ᱚᱱᱟ ᱫᱚ ᱡᱟᱛᱮ ᱟᱵᱚᱣᱟᱜ ᱜᱮ ᱛᱟᱦᱮᱱ ᱛᱟᱵᱚᱱ ᱢᱟ ᱚᱱᱟ ᱨᱮᱱᱟᱜ ᱦᱚᱸᱵᱚᱱ ᱠᱩᱨᱩᱢᱩᱴᱩᱭᱟ ᱱᱮᱛᱟᱨ ᱢᱟ ᱫᱚᱢᱮ ᱤᱭᱟᱹ ᱪᱟᱞᱟᱜ ᱠᱟᱱᱟ ᱟᱵᱚᱣᱟᱜ ᱴᱷᱟᱶ ᱵᱚᱸᱜᱟ ᱵᱳᱨᱳ ᱴᱷᱟᱶ ᱠᱚ ᱦᱚᱸ ᱵᱟᱠᱚ ᱟᱲᱟᱜᱮᱫ ᱛᱟᱵᱚᱱᱟ ᱢᱮᱱᱠᱷᱟᱱ
ᱵᱟᱭᱨᱤ ᱠᱚ ᱦᱟᱛᱟᱣᱮᱜ ᱫᱷᱩᱨᱟᱹᱣ ᱠᱟᱱᱟ ᱟᱫᱚ ᱚᱱᱟᱛᱮ ᱟᱵᱚ ᱵᱟᱵᱚᱱ ᱠᱩᱨᱩᱢᱩᱴᱩ ᱞᱮᱠᱷᱟᱱ ᱛᱮ ᱟᱵᱚᱨᱮᱱ ᱦᱚᱯᱚᱱ ᱠᱚ ᱵᱟᱵᱚᱱ ᱞᱟᱹᱭᱟᱠᱚ ᱠᱷᱟᱱ ᱞᱟᱹᱭ ᱠᱟᱛᱮ ᱟᱫᱚ ᱠᱷᱟᱱ ᱡᱚᱛᱷᱟᱛᱠᱚ ᱵᱟᱵᱚᱱ ᱪᱮᱫ ᱟᱠᱚ ᱠᱷᱟᱱ ᱩᱱᱠᱩ ᱟᱯᱱᱟᱨᱟᱜ ᱢᱮᱱᱛᱮᱠᱚ ᱦᱤᱲᱤᱧ ᱜᱚᱫᱟ ᱚᱱᱟᱛᱮ ᱟᱵᱚ ᱠᱚ ᱠᱩᱨᱩᱢᱩᱴᱩᱭ ᱦᱩᱭᱩᱜ ᱛᱟᱵᱚᱱᱟ ᱡᱟᱛᱮ ᱚᱱᱟ ᱫᱚ ᱟᱵᱚᱱᱟᱜ ᱜᱮ ᱠᱟᱱᱟ ᱟᱵᱚ ᱞᱮᱠᱟ ᱥᱮ ᱟᱵᱚᱨᱮᱱ ᱵᱚᱸᱜᱟ ᱵᱩᱨᱩ ᱠᱚ ᱧᱮᱞ ᱥᱟᱱᱟᱭ ᱢᱟ ᱵᱩᱡ ᱥᱟᱱᱟ ᱠᱚᱢᱟ ᱫᱮᱵᱟ ᱥᱮᱵᱟ ᱨᱮᱱᱟᱜ ᱫᱟᱣ ᱠᱚ ᱧᱟᱢ ᱢᱟ
ᱦᱩᱸ ᱦᱳᱭ ᱠᱟᱛᱷᱟ ᱠᱟᱱ ᱜᱮᱭᱟ ᱟᱨ ᱟᱢᱫᱚ ᱛᱟᱦᱚᱞᱮ ᱛᱤᱱᱟᱹᱜ ᱵᱟᱨᱮᱢ ᱪᱟᱞᱟᱣ ᱟᱠᱟᱱᱟ ᱵᱩᱨᱩ ᱵᱚᱸᱜᱟ ᱥᱮ ᱞᱩᱜᱩᱵᱩᱨᱩ
ᱟᱞᱤᱧ ᱢᱟ ᱢᱤᱫᱵᱮᱬᱟᱜᱮ ᱢᱤᱫᱫᱷᱟᱣᱜᱤᱧ ᱥᱮᱱ ᱠᱟᱱᱟ
ᱚ ᱪᱮᱫ ᱠᱚᱢ ᱧᱮᱞ ᱠᱮᱜ-ᱟ ᱪᱮᱫ ᱞᱮᱠᱟᱢ ᱟᱹᱭᱠᱟᱹᱣ ᱠᱮᱫ-ᱟ ᱚᱸᱰᱮ ᱪᱟᱞᱟᱣ ᱠᱟᱛᱮ ᱤᱧ ᱢᱟ ᱵᱟᱹᱧ ᱥᱮᱱ ᱟᱠᱟᱱᱟ ᱚᱱᱟ ᱠᱷᱟᱹᱛᱤᱨ ᱪᱟᱞᱟᱣ ᱤᱧ ᱢᱚᱱᱮᱭᱮᱫ-ᱟ ᱱᱤᱭᱟᱹ ᱫᱷᱟᱣ ᱛᱚ ᱞᱟᱹᱭ ᱥᱟᱰᱮᱭ ᱟᱹᱧ ᱠᱷᱱ ᱠᱟᱹᱴᱤᱡ ᱨᱟᱹᱥᱠᱟᱹᱧ ᱵᱩᱡᱷᱟᱹᱣ ᱠᱮᱭᱟ
ᱪᱟᱞᱟᱜ ᱢᱟ ᱟᱵᱚ ᱱᱤᱦᱟᱹᱛ ᱜᱮ ᱡᱚᱨᱩᱨ ᱠᱟᱱ ᱛᱟᱵᱚᱱᱟ ᱟᱵᱚ ᱠᱚᱫᱚ ᱧᱮᱞ ᱞᱮᱠᱷᱟᱱ ᱢᱮᱱᱠᱟᱷᱟᱱ ᱫᱚ ᱵᱚᱸᱜᱟ ᱵᱩᱨᱩ ᱫᱚ ᱚᱸᱰᱮ ᱫᱚ ᱢᱚᱸᱡᱽ ᱜᱮ ᱦᱩᱭᱩᱜ-ᱟ ᱞᱩᱜᱩ ᱵᱟᱵᱟ ᱥᱮ ᱞᱩᱜᱩ ᱟᱭᱳ ᱛᱟᱠᱤᱱ ᱢᱮᱱᱟᱜ ᱠᱤᱱᱟ ᱚᱸᱰᱮ ᱩᱱᱠᱤᱱ ᱤᱫᱤ ᱠᱟᱛᱮ ᱜᱮ ᱫᱮᱵᱟᱥᱮᱵᱟ ᱫᱚ ᱦᱩᱭᱩᱜ-ᱟ ᱚᱸᱰᱮ ᱫᱚ
ᱦᱩᱸ
ᱟᱨ ᱟᱢᱮᱢ ᱥᱮᱱ ᱞᱮᱱᱠᱷᱟᱱ ᱟᱢ ᱛᱮᱦᱚᱸ ᱱᱟᱯᱟᱭᱮᱢ ᱟᱹᱭᱠᱟᱹᱣᱟ ᱦᱳᱭᱟ ᱛᱚ ᱢᱚᱱᱮ ᱦᱚᱸ ᱟᱹᱰᱤ ᱞᱟᱲᱮᱡ ᱜᱚᱫᱚᱜ ᱛᱟᱢᱟ
ᱚᱱᱟ ᱨᱮᱱᱟᱜ ᱟᱭᱛᱟᱱ ᱠᱚ ᱧᱮᱞ ᱠᱟᱛᱮᱫ ᱥᱟᱶᱛᱮ ᱤᱭᱟᱹ ᱠᱚ ᱧᱮᱞ ᱠᱟᱛᱮᱫ ᱚᱸᱰᱮᱱᱟᱜ ᱯᱚᱨᱤᱵᱮᱥ ᱧᱮᱞ ᱠᱟᱛᱮᱫ ᱟᱹᱰᱤ ᱢᱚᱸᱡᱽ ᱜᱮ ᱵᱩᱡᱷᱟᱹᱜᱼᱟ ᱪᱮᱛᱟ ᱞᱟᱹᱭ ᱠᱟᱜᱼᱟ ᱠᱚ ᱪᱟᱞᱟᱣ ᱠᱟᱱᱟ ᱠᱚ ᱜᱚᱜᱚ ᱵᱟᱵᱟ ᱛᱟᱠᱚ ᱩᱱᱠᱩ ᱜᱮᱠᱚ ᱞᱟᱹᱭ ᱥᱟᱰᱮ ᱠᱟᱣᱫᱤᱧᱟ ᱢᱮᱱᱠᱷᱟᱱ ᱱᱤᱡᱮᱨᱟᱜ ᱢᱮᱫ ᱛᱮᱫᱚ ᱮᱠᱷᱚᱱᱚ ᱟᱹᱣᱨᱤᱧ ᱧᱮᱞᱟ ᱛᱚ ᱚᱱᱟ ᱧᱮᱞ ᱨᱮᱱᱟᱜ ᱜᱮ ᱱᱤᱭᱟᱹ ᱫᱷᱟᱣ ᱠᱩᱨᱩᱢᱩᱴᱩ ᱛᱟᱦᱮᱱᱟ
ᱚ ᱟᱢ ᱦᱚᱸ ᱪᱟᱞᱟᱜ ᱢᱮ ᱥᱟᱶᱛᱮ ᱵᱚᱭᱦᱟ ᱢᱤᱥᱤ ᱛᱟᱠᱚ ᱤᱫᱤ ᱠᱚᱢ ᱡᱟᱛᱮ ᱩᱱᱠᱩ ᱦᱚᱸᱠᱚ ᱧᱮᱞ ᱥᱮᱬᱟᱭ ᱢᱟ ᱟᱢ ᱥᱟᱶᱛᱮ ᱟᱢ ᱪᱮᱫ ᱫᱟᱲᱮᱭᱟᱠᱚ-ᱟᱢ ᱟᱢᱦᱚᱸ
ᱦᱳᱭ ᱮᱠᱫᱚᱢ ᱡᱚᱛᱷᱟᱛ ᱠᱟᱛᱷᱟ ᱜᱮ ᱡᱚᱛᱚ ᱠᱚᱜᱮ ᱤᱫᱤ ᱠᱚ ᱦᱩᱭᱩᱜᱼᱟ ᱟᱵᱚᱣᱟᱜ ᱚᱱᱟ
ᱢᱤᱫ ᱫᱷᱟᱣ ᱫᱚᱠᱚ ᱟᱹᱪᱩᱨ ᱦᱤᱡᱩᱜᱼᱟ᱾ ᱵᱟᱝ ᱯᱮ ᱫᱷᱟᱣ ᱠᱚ ᱪᱟᱞᱟᱜᱼᱟ ᱛᱚ ᱢᱤᱫ ᱫᱷᱟᱣ ᱥᱮᱱ ᱞᱮᱱᱠᱷᱟᱱ, ᱢᱤᱫ ᱫᱷᱟᱣ ᱜᱮ ᱟᱨ ᱵᱟᱝ ᱵᱟᱝᱠᱷᱟᱱ ᱫᱚ ᱯᱮ ᱫᱷᱟᱣ ᱥᱮᱱᱚᱜ ᱦᱩᱭᱩᱜᱼᱟ, ᱫᱚᱥᱟᱨ ᱫᱷᱟᱣ ᱮᱢ ᱥᱮᱱ ᱞᱮᱱᱠᱷᱟᱱ ᱟᱨᱠᱤ ᱛᱟᱦᱚᱞᱮ ᱚᱱᱟ ᱞᱮᱠᱟᱛᱮ ᱚᱠᱛᱚ ᱠᱷᱟᱱ ᱫᱚ, ᱮᱠᱟᱞ ᱡᱟᱹᱨᱩᱲᱼᱟ ᱡᱮ ᱢᱤᱫ ᱫᱷᱟᱣ ᱫᱚᱧ ᱥᱮ ᱢᱤᱫ ᱫᱷᱟᱣ ᱫᱚ ᱦᱤᱨᱤ ᱟᱹᱜᱩᱭᱮᱫ ᱢᱮ ᱧᱮᱞ ᱨᱮᱠᱚ ᱞᱟᱹᱠᱛᱤ ᱠᱟᱱᱟ ᱚᱠᱟ ᱞᱮᱠᱟᱱ ᱴᱷᱟᱶ ᱠᱟᱱᱟ᱾
ᱦᱩᱸ ᱟᱨ ᱠᱚ ᱞᱟᱹᱭᱟ ᱥᱤᱛᱟᱹ ᱱᱟᱞᱟ ᱨᱮ ᱛᱩᱯᱩ ᱞᱮᱱᱠᱷᱟᱱ, ᱡᱮᱴᱟ ᱢᱚᱱᱮ ᱡᱤᱣᱤ ᱥᱟᱱᱟᱢᱟᱜ ᱜᱮ ᱞᱟᱹᱲᱮᱡ ᱩᱛᱟᱹᱨᱚᱜᱼᱟ᱾
ᱨᱟᱹᱲᱮᱡ ᱩᱛᱟᱹᱨᱚᱜ ᱛᱟᱢᱟ ᱚᱱᱛᱚᱨ ᱢᱚᱱᱤ ᱫᱩᱠ ᱟᱨᱠᱤ ᱡᱟᱦᱟᱸ ᱢᱮᱱᱟᱜ ᱟᱠᱟᱫ ᱡᱚᱛᱚ ᱜᱮ ᱥᱟᱯᱷᱟ ᱩᱛᱟᱹᱨᱚᱜ ᱛᱟᱢᱟ
ᱦᱩᱸ ᱟᱨ ᱱᱟᱣᱟ ᱢᱟᱹᱱᱢᱤ ᱞᱮᱠᱟᱛᱮ ᱟᱢᱟᱜ ᱡᱤᱭᱚᱱᱮᱢ ᱡᱤᱭᱚᱱ ᱰᱟᱦᱟᱨᱮᱢ ᱰᱟᱨᱦᱟᱣ ᱫᱟᱲᱮᱭᱟᱜ ᱛᱟᱢᱟ ᱟᱸᱡᱚᱢ ᱠᱟᱜ ᱟᱹᱧ
ᱴᱷᱤᱠ ᱜᱮᱭᱟ ᱜᱚᱢᱠᱮ ᱛᱟᱦᱚᱞᱮ ᱚᱠᱛᱚ ᱢᱟ ᱦᱩᱭᱱᱟ᱾
ᱦᱳᱭ ᱜᱚᱢᱠᱮ ᱴᱷᱤᱠ ᱜᱮᱭᱟ ᱛᱚᱵᱮ᱾
ᱴᱷᱤᱠ ᱜᱮᱭᱟ ᱡᱚᱦᱟᱨ ᱜᱮ
ᱡᱚᱦᱟᱨ ᱜᱮ ᱡᱚᱦᱟᱨ